ᱡᱚᱦᱟᱨ ᱜᱮ᱾
ᱦᱮᱸ ᱡᱚᱦᱟᱨ ᱜᱮ ᱛᱟᱦᱚᱞᱮ ᱪᱤᱭᱟᱢ ᱪᱤᱠᱟᱹᱭᱮᱫ ᱛᱟᱞᱟᱝ?
ᱟᱨ ᱪᱮᱫ ᱱᱚᱜᱼᱚᱭ ᱱᱤᱛᱚᱜ ᱫᱚ ᱚᱸ ᱡᱟᱹᱯᱤᱫ ᱜᱮ ᱵᱟᱝ ᱥᱟᱱᱟ ᱠᱟᱱᱟ, ᱵᱟᱝ ᱵᱟᱝ ᱡᱟᱹᱯᱤᱫ ᱜᱮ ᱵᱟᱝ ᱥᱟᱱᱟ ᱠᱟᱱᱟ᱾ ᱠᱷᱮᱞ ᱠᱚ ᱦᱩᱭᱩᱜ ᱞᱟᱹᱜᱤᱫ ᱛᱚ ᱚᱱᱟᱜᱮ ᱧᱮᱞ ᱛᱟᱹᱜᱤ ᱛᱟᱲᱟᱜ ᱨᱮ ᱢᱮᱱᱟᱜ ᱠᱟᱹᱫᱤᱧᱟ᱾ ᱦᱮᱸ ᱦᱮᱸ ᱛᱮᱜᱤ ᱛᱟᱲᱟᱜ
ᱛᱤᱱᱟᱹᱜ ᱨᱮ ᱠᱷᱮᱞ ᱟᱨᱚᱢᱵᱷᱚᱜᱼᱟ ᱞᱟᱹᱭ ᱠᱟᱫᱟ ᱠᱚ?
ᱚᱱᱠᱟ ᱞᱟᱹᱭ ᱠᱟᱜ ᱠᱚᱛᱚ ᱵᱟᱨᱮ ᱵᱟᱨᱚ ᱵᱟᱨᱮ ᱪᱚᱞᱞᱤᱥ ᱵᱟᱡᱟᱜ ᱥᱮᱫ ᱛᱮ᱾
ᱚᱻ
ᱚᱱᱟᱜᱮ ᱛᱟᱜᱤ ᱛᱟᱲᱟᱜ ᱨᱮ ᱢᱮᱱᱟᱜᱼᱟ᱾
ᱦᱚᱸ ᱧᱮᱞ ᱢᱮ ᱛᱟᱦᱚᱞᱮ ᱨᱚᱦᱟᱭ ᱠᱮᱫᱟ?
ᱦᱚᱸ᱾ ᱛᱟᱦᱚᱞᱮ ᱟᱢ ᱫᱚᱢ ᱧᱮᱞ ᱟ ᱥᱮ ᱵᱟᱝ?
ᱟᱫᱚ ᱵᱟᱝ ᱤᱧ ᱫᱚ ᱚᱱᱟ ᱠᱚ ᱠᱷᱮᱞ ᱢᱤᱞ ᱠᱚᱫᱚ ᱤᱧ ᱫᱚ ᱯᱷᱩᱞ ᱠᱚᱨᱮ ᱫᱚ ᱵᱟᱹᱧ ᱧᱮᱞ ᱜᱮᱭᱟ ᱟᱫᱚ ᱠᱤᱨᱠᱮᱴ ᱛᱟᱢ ᱯᱷᱩᱴᱵᱚᱞ ᱛᱟᱢ ᱵᱟᱹᱧ ᱧᱮᱞ ᱜᱮᱭᱟ ᱠᱷᱮᱞ ᱠᱚᱫᱚ᱾ ᱟᱫᱚ ᱤᱧ ᱫᱚ ᱡᱟᱦᱟᱸᱱᱟᱜ ᱛᱟᱦᱚᱞᱮ ᱱᱚᱣᱟ ᱚᱱᱮ ᱠᱟᱹᱡ ᱠᱟᱹᱡ ᱵᱷᱤᱰᱭᱳ ᱠᱚ ᱥᱚᱨᱚᱴ ᱵᱷᱤᱰᱭᱳ ᱠᱚ ᱡᱟᱦᱟᱸ ᱠᱚ ᱞᱟᱹᱭᱟ ᱚᱱᱟ ᱠᱚᱜᱮ ᱵᱟᱨ ᱧᱮᱞᱟ᱾ ᱛᱤᱧ ᱢᱤᱫ ᱜᱷᱟᱹᱲᱤᱡ ᱡᱟᱹᱯᱤᱫ ᱠᱟᱜ ᱟᱹᱧ ᱵᱟᱫ ᱵᱟᱹᱠᱤ ᱛᱚ ᱯᱷᱱ ᱟᱠᱚᱣᱟᱧ ᱦᱚᱲ ᱠᱚ ᱠᱩᱲᱤ ᱠᱚ ᱢᱟᱹᱭᱡᱩ ᱠᱚ ᱦᱚᱲ ᱨᱮᱱ ᱵᱟᱹᱦᱩ ᱠᱚ᱾
ᱚ ᱟᱵᱤᱱ ᱜᱚᱝᱠᱮ ᱛᱟᱦᱚᱞᱮ ᱚᱱᱟ ᱪᱮᱫ ᱠᱚ ᱢᱮᱛᱟᱜᱼᱟ᱾ ᱚᱻ ᱱᱤᱭᱟᱹ ᱜᱟᱹᱲ ᱮᱠᱷᱚᱱ ᱪᱮᱫ ᱠᱚᱢ ᱪᱤᱠᱟ ᱠᱚᱢ ᱪᱮᱠᱟ ᱵᱟᱲᱟᱭ ᱫᱟ ᱱᱤᱭᱟᱹ ᱜᱟᱹᱲᱤ ᱫᱚ,
ᱱᱤᱭᱟᱹ ᱜᱷᱟᱹᱲᱤ ᱫᱚ ᱢᱮᱱᱟᱜ ᱟᱠᱟᱫᱤᱧ ᱜᱮᱭᱟ ᱚᱲᱟᱜ ᱠᱚᱨᱮᱜ ᱜᱮ ᱫᱟᱬᱟ ᱵᱟᱲᱟᱭᱫᱟᱹᱧ ᱠᱟᱹᱢᱤ ᱠᱚᱛᱮ ᱟᱹᱣᱨᱤ ᱞᱟᱜᱟᱜᱼᱟ ᱪᱟᱥ ᱠᱟᱹᱢᱤ ᱫᱟᱜ ᱵᱟᱹᱱᱩᱜᱼᱟ᱾
ᱚᱻ ᱚᱱᱟᱢᱟ ᱠᱟᱛᱷᱟ ᱠᱟᱱ
ᱦᱩᱸ ᱫᱟᱬᱟᱭ ᱫᱚ ᱨᱟᱹᱥᱠᱟᱹ ᱛᱮᱜᱮ ᱢᱮᱱᱟᱜ ᱠᱟᱫᱤᱧᱟ ᱟᱫᱚ ᱦᱩᱸ᱾
ᱠᱟᱛᱷᱟ ᱠᱟᱱ ᱜᱮ ᱟᱫᱚ ᱱᱟᱦᱟᱜ ᱫᱤᱱ ᱛᱮᱫᱚ ᱱᱚᱜᱼᱚᱭ ᱦᱮ ᱠᱟᱹᱢᱤ ᱟᱯᱮ ᱚᱱᱛᱮ ᱫᱚ ᱚᱱᱠᱟ ᱠᱟᱹᱢᱤ ᱠᱚᱫᱚ ᱪᱮᱫ ᱢᱮᱱᱟᱜᱼᱟ ᱚᱱᱟ ᱥᱩᱨ ᱥᱩᱯᱩᱨ ᱠᱳᱞᱠᱟᱛᱟ ᱠᱟᱹᱢᱤ ᱫᱚ ᱪᱮᱫ ᱠᱟᱹᱢᱤ
ᱥᱩᱨ ᱥᱩᱯᱩᱨ ᱵᱚᱞᱛᱮ ᱟᱫᱚ ᱪᱮᱫ ᱫᱩᱧ ᱫᱟ ᱚᱱᱮ ᱵᱟᱹᱫᱽ ᱠᱷᱮᱛ ᱨᱮᱱᱟᱜ ᱠᱟᱹᱢᱤ ᱠᱚᱜᱮ ᱢᱮᱱᱟᱜ ᱟᱠᱟᱫᱟ ᱟᱨ ᱚᱱᱮ ᱡᱟᱦᱟᱸ ᱚᱲᱟᱜ ᱢᱟᱱᱮ ᱪᱮᱫ ᱠᱚ ᱞᱟᱹᱭᱟ ᱫᱟᱞᱟᱱ ᱚᱲᱟᱜ ᱨᱮᱭᱟᱜ ᱠᱟᱹᱢᱤ ᱠᱚ
ᱚ
ᱚᱱᱟ ᱠᱚᱜᱮ ᱟᱨᱠᱤ ᱦᱚᱦᱚᱭᱟᱠᱚ ᱥᱮᱱ ᱞᱮᱱᱠᱷᱟᱱ ᱜᱮᱢ ᱠᱟᱹᱢᱤᱭᱟᱢ ᱚᱱᱟᱠᱷᱟᱱ ᱟᱨᱚ
ᱠᱟᱹᱢᱤᱥᱚᱱ ᱦᱩᱭᱩᱜᱼᱟ ᱚᱱᱮ ᱢᱟᱱᱮ ᱚᱠᱚᱭ ᱠᱚᱣᱟᱜ ᱚᱲᱟᱜ ᱠᱚᱨᱮ ᱫᱟᱨᱮ ᱯᱟᱞᱟ ᱠᱚ ᱧᱩᱨᱦᱩᱜ ᱠᱟᱱᱟ ᱱᱚᱭ ᱵᱚᱨᱥᱟ ᱫᱤᱱ ᱛᱚ ᱢᱟᱱᱮ ᱫᱟᱨᱮ ᱯᱟᱞᱟ ᱠᱚ ᱢᱟᱱᱮ ᱪᱟᱞ ᱨᱮ ᱡᱚᱯᱚᱜ ᱠᱟᱱᱟ ᱚᱱᱟ ᱠᱚᱢ ᱪᱷᱟᱴᱟᱣᱟ
ᱦᱩᱸ
ᱚᱱᱟ ᱠᱟᱹᱢᱤ ᱠᱚ ᱢᱮᱱᱟᱜᱼᱟ ᱢᱟᱱᱮ ᱪᱮᱫ ᱠᱟᱹᱢᱤ ᱜᱮᱢ ᱫᱟᱲᱮᱭᱟᱜᱼᱟ ᱚᱱᱟ ᱠᱟᱹᱢᱤ ᱜᱮ ᱱᱚᱛᱮ ᱫᱚᱢ ᱧᱟᱢᱟ
ᱚ
ᱟᱢ ᱡᱩᱫᱤᱢ ᱞᱟᱹᱭᱟ ᱫᱟᱨᱮ ᱜᱮᱫ ᱫᱟᱨᱮ ᱜᱮᱫ ᱦᱚᱢ ᱧᱟᱢᱟ ᱫᱟᱞᱟᱱ ᱠᱟᱹᱢᱤᱢ ᱞᱟᱹᱭᱟ ᱫᱟᱞᱟᱱ ᱠᱟᱹᱢᱤ ᱦᱚᱸ ᱢᱟᱴ ᱠᱷᱮᱛ ᱠᱷᱟᱱ ᱢᱟᱴ ᱠᱷᱮᱛ
ᱦᱳᱭ ᱢᱟᱱᱮ ᱟᱢᱮᱢ ᱠᱟᱹᱢᱤ ᱠᱟᱹᱢᱤᱢ ᱯᱟᱸᱡᱟ ᱞᱮᱠᱷᱟᱱ ᱜᱮ ᱵᱟᱝ
ᱦᱮᱸ ᱟᱨ ᱡᱩᱫᱤᱢ ᱞᱟᱹᱭᱟ ᱫᱟᱨᱮᱧ ᱠᱩᱢᱵᱲᱳᱭ ᱛᱮ ᱟᱠᱷᱨᱤᱧ ᱟᱹᱧ ᱚᱱᱟ ᱦᱚᱸ
ᱦᱮᱸᱛᱚ ᱟᱫᱚ ᱚᱱᱠᱟ ᱛᱚ ᱫᱟᱨᱮ ᱠᱤᱨᱤᱧ ᱟᱠᱤᱨᱤᱧ ᱛᱮ ᱱᱚᱜᱚᱭ ᱫᱟᱨᱮ ᱠᱚᱵᱚᱱ ᱢᱟᱜ ᱪᱟᱵᱟᱭ ᱫᱟ ᱟᱨ ᱱᱚᱜᱼᱚᱭ ᱥᱛᱩᱚᱜ ᱮ ᱫᱟᱜ ᱦᱚᱸ ᱵᱟᱭ ᱫᱟᱜ ᱮᱜᱼᱟ ᱱᱤᱛᱚᱜ ᱵᱟᱝ
ᱦᱩᱸ ᱦᱩᱸ
ᱟᱫᱚ ᱚᱱᱠᱟ ᱫᱟᱨᱮ ᱠᱚᱵᱚᱱ ᱢᱟᱜ ᱪᱟᱵᱟᱭᱮᱫᱟ ᱛᱮ ᱤᱱᱟᱹ ᱠᱷᱟᱹᱛᱤᱨ ᱜᱮᱛᱚ ᱡᱮᱱᱚ ᱵᱟᱭ ᱫᱟᱜ ᱵᱟᱲᱟᱭ ᱫᱟ ᱛᱟᱯᱚᱨᱮ ᱟᱵᱚ ᱠᱚ ᱛᱤᱱᱟᱹᱜ ᱵᱚᱱ ᱢᱟᱜ ᱮᱫᱟ ᱢᱟᱵᱚᱱ ᱢᱟᱜ ᱮᱫᱟ ᱛᱟᱯᱚᱨ ᱱᱚᱜ ᱚᱭ ᱱᱮᱛᱟᱨ ᱫᱟᱨᱮ ᱠᱚ ᱢᱟᱜ ᱠᱟᱛᱮ ᱯᱷᱮᱠᱴᱨᱤ ᱠᱚᱠᱚ ᱛᱮᱭᱟᱨᱮᱜᱼᱟ ᱵᱟᱝ
ᱦᱩᱸ
ᱚᱱᱟ ᱠᱷᱟᱹᱛᱤᱨ ᱦᱚᱸ ᱠᱤᱱᱛᱩ ᱟᱨ ᱱᱟᱦᱟᱜ ᱫᱤᱱ ᱟᱹᱰᱤ ᱢᱟᱨᱟᱝ ᱥᱚᱢᱚᱥᱥᱟ ᱧᱮᱞᱚᱜ ᱠᱟᱱᱟ
ᱫᱤᱥᱚᱢ ᱨᱮ ᱦᱮᱸ ᱵᱟᱝ ᱫᱟᱜ ᱠᱚᱟᱭ ᱡᱟᱹᱲᱤᱭᱮᱜᱼᱟ ᱤᱱᱟᱹ ᱠᱷᱟᱹᱛᱤᱨ ᱜᱮ
ᱦᱳᱭ ᱚᱱᱟᱜᱮ ᱫᱟᱨᱮ ᱵᱚᱱ ᱢᱟᱜᱮᱫ ᱠᱷᱟᱹᱛᱤᱨ ᱦᱚᱜᱼᱚᱭ ᱫᱟᱜ ᱵᱟᱭ ᱡᱟᱹᱲᱤᱭᱫᱟ ᱴᱷᱤᱠ ᱴᱷᱤᱠ ᱟᱨ ᱫᱟᱨᱮ ᱠᱷᱚᱱᱟᱜ ᱟᱨᱦᱚᱸ ᱟᱹᱰᱤ ᱠᱤᱪᱷᱩ ᱡᱤᱱᱤᱥ ᱵᱚᱱ ᱧᱟᱢᱟ ᱡᱮᱢᱚᱱ ᱡᱚᱢ ᱡᱤᱱᱤᱥ ᱠᱚᱵᱚᱱ ᱧᱟᱢᱟ ᱫᱟᱨᱮ ᱠᱷᱚᱱ ᱟᱨ ᱥᱟᱠᱟᱢ ᱠᱚ ᱦᱮᱴᱮᱡ ᱠᱟᱛᱮᱫ ᱚᱱᱟ ᱵᱚᱱ ᱨᱚᱜᱟ ᱡᱚ ᱵᱤᱞᱤ ᱠᱚᱵᱚᱱ ᱡᱚᱢᱟ ᱚᱱᱟ ᱥᱟᱶᱛᱮ ᱪᱮᱬᱮ ᱪᱩᱯᱲᱤ ᱠᱚ ᱟᱨᱦᱚᱸ ᱡᱤᱵᱽ ᱡᱤᱭᱟᱹᱞᱤ ᱢᱮᱱᱟᱜ ᱠᱚᱛᱟ ᱵᱚᱱᱟ ᱛᱚ ᱤᱭᱟᱹᱨᱮ ᱵᱤᱨ ᱨᱮ ᱩᱱᱠᱩ ᱦᱚᱸ ᱠᱚ ᱡᱚᱢ ᱫᱟ ᱫᱟᱨᱮ ᱠᱷᱚᱱᱜᱮ ᱡᱚᱢ ᱠᱚ ᱧᱟᱢ ᱫᱟ ᱦᱮᱸ ᱥᱮ ᱵᱟᱝ ᱟᱨ ᱡᱮᱢᱚᱱ ᱡᱮᱢᱚᱱ ᱟᱵᱚ ᱫᱟᱨᱮ ᱚᱠᱥᱤᱡᱮᱱ ᱮ ᱮᱢᱟᱵᱚᱱ ᱠᱟᱱᱟ ᱟᱵᱚ ᱠᱟᱨᱵᱚᱱᱰᱟᱭ ᱚᱠᱥᱟᱭᱤᱰ ᱵᱚᱱ ᱟᱲᱟᱜ ᱮᱫᱟ ᱚᱱᱟ ᱟᱡ ᱮ ᱦᱟᱛᱟᱣᱮᱫ ᱟᱡ ᱚᱠᱥᱤᱡᱮᱱ ᱮ ᱮᱢᱟ ᱵᱚᱱ ᱠᱟᱱᱟ ᱢᱟᱱᱮ ᱫᱟᱨᱮ ᱛᱟᱦᱮᱞᱮᱱ ᱠᱷᱟᱱ ᱟᱹᱰᱤ ᱵᱷᱟᱜᱮ ᱜᱮ ᱠᱟᱱᱟ ᱵᱷᱟᱜᱮ ᱡᱤᱱᱤᱥ ᱜᱮ ᱟᱵᱚᱣᱟᱜ ᱯᱩᱠᱠᱷᱮ ᱫᱚ ᱠᱷᱩᱵ ᱵᱷᱟᱜᱮ ᱢᱟᱱᱮ ᱡᱤᱭᱟᱹᱞᱤ ᱯᱚᱠᱠᱷᱮ ᱫᱚ ᱫᱟᱨᱮ ᱡᱤᱱᱤᱥ ᱫᱚ ᱠᱷᱩᱵ ᱵᱷᱟᱜᱮ ᱡᱤᱱᱤᱥ ᱠᱟᱱᱟ
ᱮᱠᱟᱞ ᱮᱠᱟᱞ ᱟᱵᱚ ᱦᱚ ᱚᱱᱠᱟ ᱚᱱᱮ ᱵᱚᱱ ᱢᱟᱜ ᱪᱟᱵᱟᱭᱫᱟ ᱚᱠᱟ ᱠᱚᱨᱮ ᱫᱚ ᱥᱳᱥᱟᱞ ᱢᱤᱰᱤᱭᱟ ᱨᱮᱦᱚᱸ ᱧᱮᱞᱚᱜ ᱠᱟᱱᱟ ᱮᱴᱟᱜ ᱮᱴᱟᱜ ᱟᱥᱟᱢ ᱯᱚᱱᱚᱛ ᱠᱚᱨᱮ ᱫᱚ ᱫᱟᱨᱮ ᱠᱚ ᱠᱚ ᱢᱟᱜ ᱪᱟᱵᱟᱭᱮᱫ ᱛᱮ ᱢᱟᱨᱟᱝ ᱢᱟᱨᱟᱝ ᱯᱟᱣᱟᱨ ᱯᱞᱮᱱ ᱥᱮ ᱤᱭᱟᱹ ᱚᱱᱠᱟ ᱛᱮᱭᱟᱨ ᱫᱚ ᱼᱼ
ᱦᱮᱸ ᱾
ᱪᱮᱫ ᱠᱚ ᱢᱮᱛᱟᱜ ᱠᱟᱱᱟ ᱯᱷᱮᱠᱴᱨᱤ ᱠᱚᱠᱚ ᱛᱮᱭᱟᱨᱮᱜᱼᱟ ᱦᱮᱸ ᱵᱟᱝ ᱛᱟᱦᱞᱮ ᱩᱱᱠᱩ ᱡᱩᱫᱤ ᱫᱟᱨᱮ ᱠᱚ ᱵᱚᱱ ᱼᱼ ᱪᱟᱵᱟᱭᱟ ᱛᱟᱦᱞᱮ ᱚᱠᱟ ᱠᱷᱚᱱᱟᱜ ᱫᱚ ᱚᱠᱥᱤᱡᱮᱱ ᱵᱚᱱ ᱧᱟᱢᱟ ᱦᱮᱸ ᱵᱟᱝ ᱜᱚᱢᱠᱮ?
ᱚᱱᱟ ᱜᱮᱛᱚ ᱟᱫᱚ ᱟᱫᱚ ᱼᱼ ᱚᱱᱟ ᱜᱮ ᱟᱫᱚ ᱧᱟᱢ ᱵᱚᱞᱛᱮ ᱟᱫᱚ ᱪᱮᱫ ᱤᱧ ᱞᱟᱹᱭᱟ ᱚᱱᱠᱟ ᱠᱚᱢ ᱤᱫᱤᱭᱮᱫᱟ ᱵᱚᱱ ᱱᱚᱣᱟ ᱫᱚ ᱟᱵᱚ ᱼᱼ ᱛᱮᱜᱮ ᱟᱫᱚ ᱪᱮᱫ ᱤᱧ ᱞᱟᱹᱭᱫᱟ ᱟᱵᱚᱼᱼ ᱡᱷᱚᱛᱚ ᱦᱚᱲ ᱵᱚᱱ ᱵᱩᱡᱟ ᱟᱵᱚ ᱦᱚᱲ ᱦᱚᱸ ᱵᱚᱱ ᱵᱩᱡᱟ ᱟᱨ ᱟᱫᱚ ᱩᱱᱟᱹᱜ ᱴᱟ ᱞᱟᱹᱭ ᱵᱟᱝ ᱜᱟᱱᱚᱜ ᱠᱟᱱᱟ ᱩᱱᱟᱹᱜ ᱴᱟ ᱛᱮ ᱵᱟᱹᱧ ᱞᱟᱹᱭᱮᱫ ᱼᱼ ᱛᱟᱞᱟᱝᱟ ᱡᱚᱛᱚ ᱜᱮ ᱵᱚᱱ ᱵᱟᱲᱟᱭ ᱨᱮᱦᱚᱸ ᱟᱫᱚ ᱼᱼ ᱪᱤᱠᱟᱹᱭᱟᱢ ᱯᱚᱭᱥᱟ ᱡᱳᱨᱛᱮ ᱡᱷᱚᱛᱚ ᱜᱮ ᱠᱚᱨᱟᱜ ᱠᱟᱱᱟ ᱾
ᱦᱮᱸ ᱦᱮᱸ ᱚᱱᱠᱟ ᱵᱚᱞᱛᱮ ᱡᱮᱢᱚᱱ ᱼᱼ ᱟᱹᱰᱤ ᱦᱚᱲ ᱠᱚ ᱞᱟᱹᱭᱟ ᱡᱮ ᱥᱟᱱᱛᱟᱲ ᱜᱮ ᱡᱚᱛᱚ ᱠᱚ ᱢᱟᱜ ᱪᱟᱵᱟᱭᱮᱫ ᱠᱤᱱᱛᱩ ᱵᱟᱝ ᱾ ᱛᱤᱱᱟᱹᱜ ᱟᱵᱚ ᱵᱚᱱ ᱢᱟᱜᱮᱜᱼᱟ ᱟᱵᱚ ᱢᱟ ᱥᱩᱫᱷᱩ ᱦᱮᱸ ᱟᱵᱚ ᱥᱩᱫᱩ ᱥᱟᱦᱟᱱ ᱥᱟᱠ ᱼᱼ ᱟᱢ ᱞᱟᱹᱜᱤᱫ ᱱᱟᱥᱮ ᱟᱨ ᱚᱱᱟ ᱡᱟᱦᱟᱸ ᱠᱤᱪᱷᱩ ᱚᱲᱟᱜ ᱼᱼ ᱫᱩᱣᱟᱹᱨ ᱵᱚᱱ ᱛᱮᱭᱟᱨᱟ ᱛᱚᱠᱷᱚᱱ ᱚᱱᱟ ᱵᱚᱱ ᱢᱟᱸᱜᱮᱜ-ᱟ ᱠᱤᱱᱛᱩ ᱮᱴᱟᱜ ᱜᱟᱛᱟᱠ ᱨᱮᱱ ᱦᱚᱲ ᱫᱚ ᱠᱤᱱᱛᱩ ᱼᱼ ᱠᱟᱹᱣᱰᱤ ᱞᱟᱞᱚᱪ ᱛᱮ ᱜᱮ ᱛᱚ ᱫᱟᱨᱮ ᱠᱚᱫᱚ ᱠᱚ ᱢᱟᱸᱜ ᱠᱟᱛᱮ ᱠᱚ ᱟᱹᱠᱷᱨᱤᱧ ᱡᱚᱱᱟᱜ ᱠᱟᱱᱟ ᱦᱮᱸ ᱵᱟᱝ ᱾ ᱟᱯᱱᱟᱨ ᱠᱚᱫᱚ ᱠᱤᱱᱛᱩ ᱚᱱᱠᱟ ᱼᱼ ᱫᱟᱨᱮ ᱠᱚ ᱢᱟᱸᱜ ᱠᱟᱛᱮᱜ ᱡᱮᱧ ᱟᱹᱠᱷᱨᱤᱧᱟ ᱚᱱᱠᱟᱱᱟᱜ ᱩᱭᱦᱟᱹᱨ ᱵᱷᱟᱵᱽᱱᱟ ᱫᱚ ᱵᱟᱹᱱᱩᱜ-ᱟ ᱥᱮ ᱵᱟᱝ ᱜᱚᱝᱠᱮ ᱼᱼ
ᱦᱩᱸ ᱦᱩᱸ ᱾ ᱟᱨ ᱱᱚᱝᱠᱟ ᱤᱭᱟᱹ ᱦᱚᱸ ᱵᱟᱠᱚ ᱮᱢᱟ ᱵᱚᱱ ᱠᱟᱱᱟ ᱡᱮ ᱡᱮ ᱱᱚᱣᱟ ᱫᱟᱨᱮ ᱠᱚ ᱨᱚᱦᱚᱭ ᱯᱮ ᱮᱢᱟ ᱼᱼ ᱯᱮ ᱠᱟᱱᱟᱞᱮ ᱪᱟᱨᱟ ᱡᱮ ᱚᱲᱟᱜ ᱼᱼ ᱥᱳᱨ ᱠᱚᱨᱮ ᱥᱮ ᱢᱟᱱᱮ ᱡᱟᱭᱜᱟ ᱠᱚ ᱢᱮᱱᱟᱜ ᱛᱟᱯᱮ ᱠᱷᱟᱱ ᱫᱟᱨᱮ ᱠᱚ ᱨᱚᱦᱚᱭ ᱠᱟᱜ ᱯᱮ ᱥᱮ ᱾ ᱤᱠᱟᱹ ᱠᱟᱜ ᱯᱮ ᱚᱝᱠᱟ ᱦᱚᱸ ᱵᱟᱠᱚ ᱮᱢᱟᱵᱚᱱ ᱠᱟᱱᱟ ᱚᱠᱚᱭ ᱦᱚᱸ ᱟᱨ ᱟᱵᱚ ᱛᱮᱦᱚᱸ ᱵᱟᱵᱚᱱ ᱨᱚᱦᱚᱭᱫᱟ ᱟᱵᱚ ᱦᱚᱸ ᱾ ᱡᱟᱦᱟᱸ ᱫᱚᱨᱠᱟᱨ ᱨᱮ ᱞᱟᱜᱟᱜ ᱠᱟᱱᱟ ᱵᱚᱱ ᱢᱟᱜ ᱟᱹᱜᱩ ᱠᱮᱫᱟ ᱡᱮ ᱚᱱᱟ ᱢᱤᱫᱴᱟᱝ ᱵᱚᱱ ᱢᱟᱜ ᱟᱹᱜᱩ ᱠᱮᱫᱟ ᱚᱱᱟ ᱵᱚᱫᱚᱞ ᱛᱮ ᱚᱲᱟᱜ ᱥᱳᱨ ᱼᱼ ᱨᱮᱜᱮ ᱟᱨᱚ ᱵᱟᱨᱭᱟᱧ ᱨᱚᱦᱚᱭ ᱞᱮᱠᱷᱟᱱ ᱼᱼ ᱛᱟᱦᱞᱮ ᱚᱱᱟ ᱢᱮᱫᱴᱟᱝ ᱟᱨᱚ ᱵᱷᱟᱜᱤ ᱠᱚᱜ-ᱟ ᱦᱮᱸ ᱥᱮ ᱵᱟᱝ ᱼᱼ ᱫᱟᱨᱮ ᱞᱮᱱᱠᱷᱟᱱ ᱟᱨᱦᱚᱸ ᱦᱚᱭ ᱦᱤᱸᱥᱤᱫ ᱠᱚ ᱵᱷᱟᱜᱮ ᱧᱚᱜ ᱵᱚᱱ ᱧᱟᱢᱟ ᱥᱮ ᱼᱼ ᱚᱱᱮ ᱡᱟᱦᱟᱸ ᱵᱟᱹᱲᱤᱡ ᱦᱚᱭ ᱦᱤᱸᱥᱤᱫ ᱠᱚ ᱚᱱᱟᱭ ᱥᱟᱯᱷᱟ ᱤᱫᱤ ᱠᱮᱭᱟ ᱾ ᱟᱨᱚ ᱚᱠᱥᱤᱡᱮᱱ ᱦᱚᱸᱭ ᱮᱢᱟ ᱵᱚᱱᱟ ᱦᱮᱸ ᱥᱮ ᱵᱟᱝ ᱾
ᱮᱠᱟᱞ ᱮᱠᱟᱞ ᱜᱮ ᱵᱟᱝ ᱱᱚᱣᱟ ᱥᱟᱹᱨᱤ ᱠᱟᱛᱷᱟ ᱠᱟᱱ ᱜᱮᱭᱟ ᱼᱼ ᱱᱟᱦᱟᱜ ᱛᱤᱱᱟᱹᱜ ᱚᱠᱚᱭ ᱛᱤᱱᱟᱹᱜ ᱮ ᱱᱚᱣᱟ ᱠᱚ ᱫᱚᱭ ᱢᱟᱱᱟᱣ ᱵᱟᱛᱟᱣᱮᱜ-ᱟ ᱵᱟᱝ ᱥᱮ ᱦᱮᱸ ᱵᱟᱝ ᱾
ᱦᱮᱸ ᱦᱩᱸ ᱦᱩᱸ ᱾
ᱦᱳᱭᱳᱜ ᱠᱟᱱᱟ ᱚᱝᱠᱟ ᱟᱫᱚ ᱮᱱᱛᱮᱜ ᱼᱼ ᱠᱤᱪᱷᱩ ᱠᱟᱹᱣᱰᱤ ᱞᱟᱞᱚᱪ ᱠᱷᱟᱹᱛᱤᱨ ᱢᱟᱱᱮ ᱛᱤᱱᱟᱹᱜ ᱠᱤᱪᱷᱩ ᱪᱮᱫ ᱠᱚ ᱪᱤᱠᱟᱹ ᱠᱟᱜ ᱠᱟᱱᱟ ᱼᱼ ᱦᱮᱸ ᱥᱮ ᱫᱷᱟᱨᱚᱱᱟ ᱨᱮᱱᱟᱜ ᱵᱟᱦᱨᱮ ᱨᱮ ᱦᱮᱸ ᱥᱮ ᱵᱟᱝ ᱜᱚᱝᱠᱮ ᱾ ᱦᱮᱸ ᱟᱨ ᱱᱚᱣᱟ ᱫᱚ ᱡᱚᱛᱚ ᱦᱚᱲᱟᱜ ᱜᱮ ᱼᱼ ᱫᱟᱭᱤᱛᱛᱚ ᱠᱟᱱᱟ ᱜᱚᱝᱠᱮ ᱦᱮᱸ ᱥᱮ ᱡᱚᱛᱚ ᱦᱚᱲᱟᱜ ᱜᱮ ᱫᱟᱭᱤᱛᱛᱚ ᱠᱟᱱᱟ ᱡᱮ ᱼᱼ ᱦᱚᱭ ᱴᱷᱤᱠ ᱧᱚᱜ ᱛᱮ ᱛᱟᱦᱮᱸ ᱦᱮᱸ ᱥᱮ ᱾ ᱡᱮ ᱟᱢᱮᱢ ᱛᱟᱦᱮ ᱞᱮᱱᱠᱷᱟᱱ ᱡᱷᱚᱛᱚ ᱦᱚᱲ ᱜᱮ ᱟᱨᱦᱚᱸ ᱵᱷᱟᱜᱮ ᱠᱚ ᱛᱟᱦᱮᱱᱟ ᱾ ᱡᱮ ᱚᱱᱟ ᱠᱚᱫᱚ ᱯᱟᱲᱦᱟᱣ ᱩᱪᱤᱛ ᱠᱟᱱᱟ ᱾ ᱵᱟᱝ ᱯᱟᱲᱦᱟᱣ ᱠᱟᱛᱮᱫ ᱵᱚᱱ ᱠᱟᱹᱢᱤᱭᱮᱫ ᱪᱚ ᱵᱟᱲᱟᱭ ᱠᱟᱛᱮᱫ ᱜᱮ ᱚᱱᱟ ᱫᱚ ᱞᱟᱹᱭ ᱵᱟᱝ ᱜᱟᱱᱚᱜ ᱠᱟᱱᱟ ᱦᱮᱸ ᱵᱟᱝ ᱾
ᱦᱩᱸ ᱜᱚᱢᱠᱮ ᱪᱮᱫ ᱤᱧ ᱞᱟᱭᱟ ᱵᱟᱲᱟᱭ ᱛᱚ ᱡᱷᱚᱛᱚ ᱜᱮ ᱵᱚᱱ ᱵᱟᱲᱟᱭᱟ ᱟᱵᱚᱣᱟᱜ ᱚᱱᱟ ᱜᱩᱨᱩᱛᱛᱚ ᱼᱼ ᱪᱷᱤᱲᱟᱹᱣ ᱢᱚᱱᱮ ᱠᱟᱱᱟ ᱵᱚᱱ ᱥᱮ ᱱᱤᱪᱷᱲᱟᱹᱣ ᱢᱚᱱᱮ ᱦᱚᱲᱟᱜ ᱢᱚᱱᱮ ᱛᱮ ᱱᱤᱪᱷᱲᱟᱹ ᱧᱚᱸᱜ ᱜᱮᱭᱟᱢ ᱾ ᱡᱟᱦᱟᱱᱟᱜ ᱠᱷᱮᱛ ᱼᱼ ᱱᱤᱡᱮᱨᱟᱜ ᱠᱷᱮᱛᱨᱮ ᱨᱮᱫᱚ ᱴᱷᱤᱠ ᱜᱮᱭᱟ ᱢᱟᱱᱮ ᱳᱱᱱᱳ ᱡᱤᱱᱤᱥ ᱠᱷᱮᱛᱼᱼ ᱤᱭᱟᱹᱜ ᱟᱢ ᱟᱨᱠᱤ ᱦᱟᱹᱴ ᱤᱧ ᱱᱚᱣᱟᱧ ᱼᱼ ᱠᱚᱨᱟᱣ ᱦᱟᱹᱴ ᱵᱟᱹᱧ ᱠᱚᱨᱟᱣᱟ ᱦᱮᱸ ᱡᱟᱦᱟᱸ ᱦᱚᱪᱚᱱ ᱥᱮ ᱢᱟ ᱢᱮᱱᱟᱜ ᱠᱚᱣᱟ ᱦᱚᱲ ᱠᱚ ᱠᱚᱨᱟᱣᱟ ᱾ ᱦᱳᱭ ᱟᱨ ᱱᱤᱡᱮᱭᱟᱜ ᱠᱷᱮᱛᱨᱮ ᱨᱮᱫᱚ ᱼᱼ ᱢᱮᱜᱴᱟᱝ ᱜᱩᱨᱩᱛᱛᱚ ᱦᱤᱡᱩᱜ-ᱟ ᱡᱮ ᱱᱚᱣᱟ ᱠᱚᱨᱟᱣ ᱛᱮᱜᱮ ᱦᱩᱭᱩᱜ ᱛᱤᱧᱟᱹ ᱦᱟᱱᱟ ᱠᱚᱨᱟᱣᱼᱼ ᱛᱤᱧᱟᱹ ᱡᱮᱢᱚᱱ ᱚᱲᱟᱜ ᱨᱟᱹᱯᱩᱫ ᱞᱮᱱᱠᱷᱟᱱᱮ ᱤᱧᱟᱜ ᱱᱚᱣᱟ ᱫᱟᱨᱮ ᱠᱳᱢᱵᱳᱲᱳ ᱦᱩᱭᱩᱜ ᱛᱤᱧᱟ ᱠᱤ ᱱᱚᱣᱟ ᱫᱟᱨᱮ‌‌‍ ᱠᱤᱨᱤᱧ ᱦᱩᱭᱩᱜ ᱛᱤᱧᱟᱹ ᱱᱚᱝᱠᱟᱱᱟᱜ ᱢᱤᱫ ᱴᱟᱝ ᱜᱩᱨᱩᱛᱛᱚ ᱛᱟᱦᱮᱱ ᱛᱟᱢᱟ ᱟᱨ ᱫᱤᱥᱚᱢ ᱦᱚᱲ ᱞᱟᱹᱜᱤᱫ ᱫᱤᱥᱚᱢ ᱦᱚᱲ ᱥᱟᱣᱛᱮ ᱡᱩᱫᱤ ᱟᱢᱦᱚᱸ ᱡᱚᱯᱲᱟᱣᱮᱢ ᱛᱟᱦᱮᱱᱟ ᱛᱚᱠᱷᱚᱱ ᱫᱚᱢ ᱞᱟᱹᱭᱟ ᱡᱟᱦᱟᱸ ᱦᱚᱸᱪᱚᱱ ᱤᱧ ᱫᱚ ᱤᱧᱟᱜ ᱠᱟᱹᱢᱤᱧ ᱧᱮᱞ ᱞᱤᱛᱤᱧ ᱜᱮ ᱩᱱᱠᱩ ᱠᱚ ᱠᱚᱨᱟᱣᱟ
ᱦᱩᱸ ᱮᱠᱟᱞ ᱥᱟᱹᱨᱤ ᱠᱟᱛᱷᱟ ᱱᱚᱣᱟ ᱫᱚ ᱧᱮᱞᱚᱜ ᱠᱟᱱᱟ ᱱᱚᱣᱟ ᱥᱩᱫᱷᱩ ᱡᱮ ᱛᱮᱦᱮᱧᱮᱢ ᱞᱟᱹᱭ ᱠᱮᱫᱟ ᱚᱱᱠᱟ ᱫᱚ ᱵᱟᱝ ᱢᱟᱱᱮ ᱱᱚᱣᱟ ᱫᱚ ᱧᱮᱞ ᱦᱚᱸ ᱧᱮᱞᱮ ᱟᱯᱱᱟᱨᱟᱜ ᱢᱮᱫᱛᱮᱢ ᱧᱮᱞ ᱟᱠᱟᱜ-ᱟ ᱱᱤᱡᱮᱨᱟᱜ ᱛᱮ ᱱᱚᱣᱟ ᱫᱚ ᱥᱟᱹᱨᱤ ᱠᱟᱛᱷᱟ ᱠᱟᱱᱟ ᱮᱠᱟᱞᱜᱮ ᱦᱮᱸ ᱥᱮ
ᱠᱤᱱᱛᱩ ᱚᱭ ᱡᱮᱢᱚᱱ ᱮᱸ ᱪᱮᱜ ᱮᱢ ᱞᱟᱹᱭᱮᱜ-ᱟ ᱱᱟᱦᱟᱜ ᱫᱤᱱ ᱨᱮ ᱟᱵᱚ ᱟᱨ ᱡᱩᱫᱤ ᱵᱚᱱ ᱧᱮᱞᱟ
ᱦᱮᱸ
ᱪᱮᱜ ᱤᱧ ᱞᱟᱹᱭᱟ ᱛᱟᱦᱞᱮ ᱪᱮᱫ ᱮᱢ ᱞᱟᱹᱭᱮᱫ ᱛᱤᱧ ᱦᱤᱲᱤᱧ ᱜᱚᱜ ᱠᱟᱫᱤᱧᱢᱟ
ᱦ ᱚᱱᱮ ᱫᱟᱨᱮ ᱯᱟᱞᱟᱞᱤᱭᱟᱹ ᱞᱟᱝ ᱜᱚᱞᱯᱷᱚᱭᱮᱫ ᱛᱟᱦᱮᱸᱫ
ᱦᱮᱸ ᱦᱮᱸ ᱦᱮᱸ ᱟᱫᱚ ᱱᱟᱦᱟᱜ ᱫᱤᱱ ᱫᱚ ᱠᱤᱱᱛᱩ ᱚᱱᱮ ᱫᱟᱨᱩ ᱯᱟᱞᱟ ᱠᱤᱱᱛᱩ ᱟᱵᱚ ᱧᱮᱞᱟ ᱵᱚᱱ ᱡᱮ ᱢᱤᱫ ᱦᱚᱲᱚᱲ ᱫᱟᱨᱮᱭ ᱨᱚᱦᱚᱭ ᱠᱮᱫᱟᱭ ᱟᱨ ᱱᱮᱛᱟᱨ ᱥᱳᱥᱟᱞ ᱢᱤᱰᱤᱭᱟ ᱨᱮᱭ ᱯᱳᱥᱴ ᱠᱮᱫ ᱛᱮ ᱟᱫᱚᱢ ᱪᱟᱴ ᱵᱮᱯᱟᱨ ᱪᱮᱫ ᱮ ᱪᱤᱠᱟᱹ ᱠᱮᱫᱟ ᱫᱟᱨᱮ ᱨᱚᱦᱚᱭ ᱠᱮᱫᱟᱭ ᱢᱮᱱᱛᱮ ᱦᱮᱸ ᱵᱟᱝ
ᱦᱮ ᱦᱮ
ᱟᱫᱚ ᱚᱱᱟ ᱫᱟᱨᱮ ᱨᱮ ᱡᱮ ᱜᱚᱡᱚᱜᱼᱟ ᱥᱮ ᱪᱤᱠᱟᱹᱜᱼᱟ ᱚᱱᱟ ᱫᱟᱜ ᱫᱚ ᱢᱤᱫ ᱫᱷᱟᱣ ᱧᱮᱞ ᱫᱚ ᱵᱟᱭ ᱦᱤᱡᱩᱜᱼᱟ ᱦᱮᱸ ᱥᱮ ᱵᱟᱝ ᱟᱫᱚ ᱛᱟᱦᱚᱞᱮ ᱚᱱᱠᱟ
ᱦᱮᱸ ᱞᱟᱹᱭ ᱛᱟᱞᱟᱝ
ᱦᱮᱸ ᱟᱫᱚ ᱚᱱᱠᱟ ᱥᱤᱢᱯᱷᱟᱹᱛᱤ ᱧᱟᱢ ᱞᱟᱹᱜᱤᱫ ᱟᱫᱚ ᱚᱱᱠᱟ ᱠᱚ ᱠᱟᱹᱢᱤᱭᱮᱫᱼᱟ ᱠᱤᱱᱛᱩ ᱚᱱᱮ ᱡᱮ ᱫᱟᱨᱮ ᱡᱟᱦᱟᱸᱨᱮᱢ ᱨᱚᱦᱚᱭ ᱦᱚᱴᱚ ᱠᱟᱫᱟ ᱚᱱᱮ ᱡᱮ ᱡᱮ ᱫᱷᱟᱹᱵᱤᱡ ᱫᱟᱨᱮ ᱵᱟᱝ ᱦᱟᱨᱟᱼ ᱵᱩᱨᱩᱜ ᱠᱟᱱ ᱦᱮᱸ ᱥᱮ ᱩᱱ ᱦᱟᱹᱵᱤᱡ ᱫᱚ ᱠᱤᱱᱛᱩ ᱟᱢ ᱫᱟᱨᱮ ᱫᱟᱜ ᱫᱩᱞ ᱮᱢ ᱩᱪᱤᱛ ᱦᱮᱸ ᱥᱮ ᱵᱟᱝ ᱜᱚᱝᱠᱮ ᱟᱨ ᱚᱱᱠᱟ ᱵᱟᱝ ᱠᱟᱛᱮᱜ ᱫᱟᱨᱮ ᱨᱚᱦᱚᱭ ᱦᱚᱴᱚᱠᱟᱜ ᱯᱷᱴᱳ ᱭᱮᱛᱮ ᱡᱤᱣ ᱪᱟᱠ
ᱦᱩᱸ
ᱵᱷᱟᱹᱜᱤ ᱧᱚᱜ ᱠᱮᱯᱥᱮᱱ ᱮᱢᱛᱮ ᱮᱠᱫᱚᱢ ᱯᱷᱮᱥᱵᱩᱠ ᱨᱮᱭ ᱟᱲᱟᱜ ᱜᱚᱫ ᱠᱟᱫᱟᱭ ᱮ ᱵᱟᱝ
ᱱᱚᱜ ᱚᱭ ᱱᱚᱣᱟᱧ ᱠᱟᱹᱢᱤ ᱠᱮᱫᱟ ᱱᱩᱱ ᱢᱟᱨᱟᱝ ᱤᱧ ᱠᱟᱹᱢᱤ ᱠᱮᱫᱟ
ᱦᱮᱸ ᱚᱱᱟᱧ ᱠᱟᱹᱢᱤ ᱠᱮᱫᱮᱜᱼᱟ ᱟᱫᱚ ᱢᱮᱨᱚᱢ ᱠᱚ ᱡᱚᱢ ᱢᱟᱭᱨᱚᱢᱠᱚ ᱡᱚᱢ ᱰᱟᱺᱨᱤ ᱠᱚ ᱡᱚᱢ ᱚᱱᱛᱮ ᱫᱚ ᱟᱫᱚ ᱵᱟᱝ ᱠᱚᱭᱚᱜᱮᱫ
ᱦᱩ ᱚᱱᱛᱮ ᱫᱚ ᱢᱮᱫ ᱞᱩᱛᱩᱨ ᱵᱟᱹᱱᱩᱜᱼᱟ
ᱦᱮᱸ ᱚᱱᱛᱮ ᱫᱚ ᱢᱮᱫ ᱞᱩᱛᱩᱨ ᱵᱟᱹᱱᱩᱜᱼᱟ ᱚᱱᱠᱟ ᱞᱮᱠᱷᱟᱱ ᱵᱟᱝ ᱜᱟᱱᱚᱜᱼᱟ ᱱᱤᱡᱮ ᱡᱟᱦᱟᱸ ᱟᱢᱮᱢ ᱠᱚᱨᱟᱣᱟ ᱚᱱᱟ ᱫᱚ ᱱᱤᱯᱷᱩᱴ ᱱᱤᱨᱤᱞᱟᱹᱭ ᱢᱚᱱᱮᱛᱮ ᱚᱱᱟ ᱠᱚ ᱠᱟᱹᱢᱤ ᱦᱩᱭᱩᱜᱼᱟ ᱱᱩᱠᱩ ᱴᱷᱟᱣ ᱦᱮᱸ ᱵᱟᱝ ᱡᱮ ᱵᱟᱝ ᱤᱧ ᱨᱚᱦᱚᱭ ᱠᱷᱟ ᱤᱧᱟᱹᱜ ᱫᱟᱭᱤᱛᱚ ᱠᱟᱱᱟ ᱦᱮᱸ ᱮᱱ ᱥᱮ ᱱᱚᱣᱟ ᱡᱚᱜᱟᱣ ᱡᱚᱛᱚᱱᱟᱜ ᱤᱧᱟᱹᱜ ᱜᱮ ᱫᱟᱹᱭᱤᱛᱚ ᱠᱟᱱᱟ ᱠᱤᱵᱟ ᱡᱟᱦᱟᱸᱭ ᱦᱚᱭ ᱫᱟᱭᱤᱛ ᱮᱢ ᱦᱚᱫᱮ ᱚᱱᱟ ᱦᱚᱸ ᱜᱟᱱᱚᱜᱼᱟ ᱚᱱᱠᱟ ᱚᱱᱠᱟ ᱦᱚᱸ ᱵᱟᱝ ᱫᱟᱹᱭᱤᱛᱚ ᱵᱟᱝ ᱮᱢ ᱟᱠᱟᱫᱤᱧᱟᱢ ᱟᱢ ᱞᱮᱠᱟ ᱨᱚᱦᱚᱭ ᱚᱪᱚᱭ ᱢᱮ ᱟᱨ ᱥᱳᱥᱟᱞ ᱢᱤᱰᱤᱭᱟᱧ ᱯᱳᱴᱥ ᱜᱚᱫ ᱠᱟᱫᱟ ᱵᱟᱝ ᱵᱤᱨᱟᱴ ᱵᱮᱯᱟᱨ ᱠᱮᱫ ᱟᱢ ᱪᱮᱫ ᱦᱚ ᱸᱵᱟᱝ
ᱦᱚᱭ ᱟᱫᱚ ᱚᱱᱠᱟ ᱟᱢ ᱡᱩᱫᱤ ᱟᱢ ᱨᱚᱦᱚᱭ ᱠᱟᱫᱟᱢ ᱥᱮ ᱨᱚᱦᱚᱭ ᱦᱚᱪᱚ ᱠᱮᱫ ᱠᱚᱣᱟᱢ ᱦᱚᱲ ᱟᱨ ᱢᱤᱫᱴᱟᱝ ᱚᱸᱰᱮ ᱦᱚᱲ ᱥᱮ ᱩᱱᱟᱹᱜ ᱤᱭᱟᱹ ᱠᱷᱚᱨᱪᱟ ᱠᱟᱛᱮ ᱮᱢ ᱨᱚᱦᱚᱭ ᱦᱚᱪᱚ ᱠᱮᱫ ᱠᱚᱣᱟ ᱟᱹᱰᱤ ᱟᱥᱛᱢ ᱫᱟᱨᱮ ᱟᱨ ᱚᱱᱟ ᱠᱚ ᱜᱷᱮᱨᱟᱣ ᱞᱟᱹᱜᱤᱫ ᱛᱮ ᱮᱴᱮᱫ ᱞᱟᱹᱜᱤᱫ ᱛᱮ ᱡᱩᱫᱤ ᱚᱸᱰᱮ ᱫᱟᱹᱭᱤᱛᱚ ᱦᱚᱲᱮᱢ ᱮᱟᱜ ᱠᱚᱣᱟ ᱡᱮ ᱱᱚᱣᱟ ᱦᱚ ᱯᱮ ᱤᱧ ᱮᱢᱟ ᱯᱮᱭᱟᱧ ᱥᱮ ᱪᱮᱫᱠᱟ ᱯᱚᱭᱥᱟ ᱠᱚ ᱱᱚᱣᱟ ᱦᱟᱨᱟ ᱞᱮᱠᱷᱟᱱ ᱯᱮ ᱚᱱᱠᱟ ᱦᱩᱭ ᱞᱮᱱᱠᱷᱟᱱ ᱛᱟᱦᱚᱞᱮ ᱢᱤᱫᱴᱟᱝ ᱫᱟᱹᱭᱤᱛ ᱛᱚ ᱛᱟᱦᱮᱸ ᱞᱮᱱᱠᱷᱟᱱ ᱛᱟᱦᱚᱞᱮ ᱴᱷᱤᱠ ᱜᱮ ᱦᱟᱨᱟᱜᱼᱟ ᱡᱩᱫᱤ ᱚᱠᱚᱭ ᱦᱚᱸ ᱫᱟᱹᱭᱤᱛ ᱟᱫᱚ ᱵᱟᱢ ᱢᱟᱭᱟ ᱚᱠᱚᱭ ᱥᱟᱶᱛᱮ ᱦᱟᱨᱟᱭᱮᱱ ᱛᱟᱢᱟ᱾
ᱦᱚᱲ ᱦᱚᱛᱚ ᱚᱱᱟ ᱫᱚ ᱵᱟᱵᱚᱱ ᱪᱤᱱᱛᱟᱹᱭᱟ ᱤᱧ ᱞᱟᱹᱭᱟ ᱦᱟᱹᱱᱤᱭ ᱨᱚᱦᱚᱭ ᱠᱟᱫᱟ ᱡᱟᱦᱟᱸ ᱪᱚᱣᱟᱜ ᱢᱮ ᱟᱵᱚᱣᱟᱜ ᱜᱮ ᱠᱟᱱᱟ ᱢᱮᱱᱛᱮ ᱚᱱᱟ ᱫᱚ ᱵᱟᱵᱚᱱ ᱢᱚᱱᱮᱭᱟ ᱡᱮ ᱟᱵᱚᱣᱟᱜ ᱵᱷᱟᱜᱤ ᱜᱮ ᱦᱩᱭᱩᱜᱼᱟ, ᱥᱮ ᱵᱷᱟᱜᱮ ᱚᱱᱟ ᱫᱚ ᱵᱟᱵᱚᱱ ᱢᱚᱱᱮᱭᱟ ᱟᱨᱠᱤ᱾
ᱩᱦᱩᱸᱜ ᱩᱦᱩᱸᱜ ᱵᱟᱝ ᱚᱱᱮ ᱚᱝᱠᱟ ᱥᱟᱹᱨᱤ ᱠᱟᱛᱷᱟ ᱛᱮ ᱱᱮ ᱮᱛᱟᱨ ᱫᱚ ᱵᱷᱟᱜᱮ ᱢᱚᱱᱮ ᱦᱚᱲ ᱜᱮ ᱵᱟᱹᱱᱩᱜᱼᱟ ᱦᱚᱭᱛᱚ ᱱᱤᱡᱮᱨᱟᱜᱮ ᱵᱷᱟᱜᱤᱢ ᱩᱭᱦᱟᱹᱨ ᱵᱟᱲᱟᱜᱼᱟ ᱮᱴᱟᱜ ᱦᱚᱲ ᱡᱩᱫᱤ ᱵᱷᱟᱜᱤ ᱠᱟᱹᱢᱤ ᱠᱷᱟᱱ ᱚᱠᱚᱭ ᱦᱚᱸ ᱵᱷᱟᱜᱤ ᱫᱚ ᱵᱟᱠᱚ ᱩᱭᱦᱟᱹᱨᱮᱜᱼᱟ ᱢᱟᱱᱮ ᱚᱱᱟ ᱫᱚ ᱟᱫᱚ ᱵᱟᱹᱲᱤᱡ ᱢᱮᱱᱛᱮ ᱜᱮᱠᱚ ᱧᱮᱞ ᱛᱮ ᱩᱱᱤ ᱚᱱᱟᱭ ᱫᱟᱲᱮᱭᱟᱜ ᱠᱟᱱᱟᱭ ᱡᱮ ᱱᱚᱣᱟ ᱫᱚ ᱵᱟᱵᱚᱱ ᱪᱮᱥᱴᱟᱭᱫᱟ ᱡᱮ ᱩᱱᱤ ᱚᱱᱟᱭ ᱫᱟᱲᱮᱭᱟᱜ ᱠᱟᱱᱟᱭ ᱤᱧ ᱪᱮᱫᱟᱜ ᱵᱟᱹᱧ ᱫᱟᱲᱮᱭᱟᱜᱼᱟ ᱤᱧ ᱦᱚᱸᱧ ᱠᱚᱨᱟᱣ ᱞᱮᱜᱮ ᱯᱟᱪᱷᱮ ᱤᱧ ᱦᱚᱸ ᱩᱱᱤ ᱠᱷᱚᱱᱟᱜ ᱵᱷᱟᱜᱤᱧ ᱫᱟᱲᱮᱭᱟᱜ ᱦᱮᱸ ᱵᱟᱝ? ᱦᱚᱜᱼᱚ ᱚᱱᱟ ᱠᱚᱫᱚ ᱵᱟᱝ ᱨᱤᱠᱟᱹ ᱠᱟᱛᱮ ᱟᱫᱚ ᱦᱤᱥᱟᱹ ᱥᱩᱭᱟᱹ ᱡᱟᱹᱥᱛᱤᱜ ᱠᱟᱱ ᱛᱟᱵᱚᱱᱟ ᱦᱮᱸ ᱵᱟᱝ? ᱦᱚᱲ ᱦᱚᱸ ᱢᱚᱱᱮ ᱢᱚᱱᱮᱛᱮ
ᱦᱩᱸ ᱟᱵᱚ ᱚᱱᱟᱜᱮ ᱢᱮᱜ ᱴᱟᱝ ᱠᱷᱟᱨᱟᱯ ᱡᱤᱱᱤᱥ ᱚᱱᱟ ᱠᱷᱟᱹᱛᱤᱨ ᱟᱵᱚ ᱞᱟᱦᱟ ᱥᱮᱫ ᱦᱚᱭ ᱛᱳ ᱵᱟᱵᱚᱱ ᱥᱮᱱ ᱫᱟᱲᱮᱜᱼᱟ᱾ ᱚᱱᱟ ᱟᱢᱢᱟ ᱟᱵᱚᱣᱟᱜ ᱢᱚᱱᱮ ᱨᱮ ᱡᱩᱫᱤ ᱱᱚᱝ ᱠᱟ ᱢᱚᱱᱮ ᱛᱟᱦᱮᱸᱱ ᱛᱟᱵᱚᱱᱟ ᱛᱟᱞᱦᱮᱮ ᱟᱵᱚ ᱫᱚ ᱠᱳᱱᱳ ᱫᱤᱱ ᱞᱟᱦᱟ ᱥᱮᱫ ᱵᱟᱵᱚᱱ ᱥᱮᱱ ᱫᱟᱲᱮᱜᱼᱟ ᱟᱵᱚᱫ ᱫᱚ ᱚᱱᱟ ᱦᱚᱲᱟᱜ ᱧᱮᱞ ᱛᱮᱜᱮ ᱵᱚᱱ ᱨᱟᱹᱜᱤᱜᱼᱟ ᱟᱨ ᱡᱮ ᱟᱵᱚ ᱵᱚᱱ ᱵᱟᱵᱚᱱ ᱪᱮᱥᱴᱟᱭᱟ ᱠᱚᱨᱟᱣ ᱞᱟᱹᱜᱤᱫ ᱛᱮ᱾ ᱪᱮᱫ ᱫᱚᱢ ᱪᱟᱹᱭᱟ ᱦᱚᱲ ᱨᱟᱹᱜᱤ ᱠᱟᱛᱮᱜ ᱠᱤ ᱟᱢ ᱡᱟᱦᱟᱸᱱᱟᱜ ᱮᱢ ᱫᱟᱲᱮᱭᱟᱜᱼᱟ?
ᱵᱟᱝ ᱵᱟᱝ ᱚᱱᱟ ᱠᱚᱫᱚ ᱪᱮᱫ ᱦᱚᱸ ᱵᱟᱝ ᱚᱱᱟ ᱫᱚ ᱚᱱᱮ ᱵᱟᱹᱧ ᱞᱟᱹᱭᱟᱢ ᱠᱟᱱᱟ ᱚᱱᱟ ᱠᱚᱫᱚ ᱠᱷᱩᱵ ᱵᱟᱹᱲᱤᱡ ᱡᱤᱱᱤᱥ ᱠᱟᱱᱟ᱾ ᱦᱮᱸ ᱵᱟᱝ ᱦᱚᱲ ᱫᱚ ᱨᱟᱹᱜᱤ ᱫᱚ ᱟᱞᱚᱢ ᱨᱟᱹᱜᱤᱜᱼᱟ ᱟᱪᱪᱷᱟ ᱦᱚᱲ ᱥᱟᱝ ᱫᱚ ᱨᱚᱯᱚᱲ ᱢᱮ ᱨᱚᱯᱚᱲ ᱢᱮ ᱴᱷᱤᱠ ᱜᱮᱭᱟ᱾ ᱦᱚᱲ ᱠᱚᱫᱚ ᱟ ᱪᱮᱜ ᱮᱢ ᱨᱟᱹᱜᱤᱭᱟ ᱠᱚᱣᱟ ᱦᱮᱸ ᱵᱟᱝ ᱜᱚᱝᱠᱮ?
ᱦᱮᱸᱛᱚ ᱟ ᱦᱚᱲ ᱪᱮᱜᱠᱟᱭ ᱠᱚᱨᱟᱣ ᱫᱟ ᱟᱢ ᱦᱚᱸ ᱚᱝᱠᱟ ᱠᱚᱨᱟᱣ ᱪᱮᱥᱴᱟᱭ ᱢᱮ᱾ ᱩᱱᱤ ᱠᱷᱚᱱ ᱟᱨ ᱦᱚᱸ ᱢᱟᱨᱟᱝᱚᱜ ᱢᱮ᱾ ᱩᱱᱤ ᱯᱟᱨᱚᱢ ᱤᱫᱤᱭᱮᱢ᱾
ᱩᱱᱤ ᱡᱩᱫᱤ ᱜᱚᱝᱠᱮ ᱧᱮᱞ ᱢᱮ ᱢᱤᱜ ᱢᱮ ᱵᱟᱨᱛᱟᱞᱟ ᱵᱤᱞᱰᱤᱝ ᱮ ᱴᱷᱩᱠᱟ. ᱣ ᱠᱟᱜ-ᱟᱭ ᱟᱢ ᱚᱸᱰᱮ ᱯᱛᱞᱟᱝ ᱢᱮᱪ ᱜᱮ ᱠᱟᱱᱟ ᱦᱸ ᱥᱮ ᱵᱟᱝ?
ᱯᱮ ᱛᱟᱞᱟ ᱢᱚᱬᱮ ᱛᱟᱞᱟ ᱦᱟᱸ ᱥᱮ ᱦᱚᱭ ᱪᱮ ᱵᱟᱝ ᱛᱟᱣᱨᱮ᱾ ᱚᱠᱚᱭ ᱦᱚᱸ ᱵᱟᱭ ᱞᱟᱹᱭᱟ ᱢᱟ ᱪᱮᱫ ᱦᱚᱸ ᱟᱢ ᱵᱚᱨᱚᱢ ᱟᱨᱦᱚᱸ ᱠᱚ ᱧᱩᱛᱩᱢ ᱢᱮᱭᱟ᱾
ᱦᱳᱭ ᱦᱮᱸ ᱚᱱᱟᱢᱟ ᱠᱟᱛᱷᱟ ᱠᱟᱱᱟ᱾
ᱦᱩᱸ ᱞᱟᱹᱭ ᱟ ᱱᱩᱭ ᱟᱵᱚ ᱦᱚᱲ ᱚᱱᱠᱟ ᱚᱲᱟᱜ ᱵᱟᱠᱚ᱾ ᱤᱭᱟᱹ ᱫᱟᱲᱮᱭᱟᱜ ᱠᱟᱱᱟ ᱵᱮᱱᱟᱣ ᱫᱟᱲᱮᱭᱟᱜ ᱠᱟᱱᱟ ᱱᱩᱭ ᱮ ᱵᱮᱱᱟᱣ᱾ ᱠᱟᱫᱟ ᱠᱤᱢᱤᱱ ᱢᱚᱱᱮ ᱡᱳᱨ ᱠᱟᱛᱮ ᱦᱩᱸ ᱦᱚᱨ ᱵᱤᱨ ᱨᱮ ᱠᱟᱛᱷᱟ ᱠᱚ ᱜᱚᱞᱯᱷᱚᱭ ᱛᱟᱢᱟ᱾
ᱦᱩᱸ ᱠᱟᱛᱷᱟ ᱠᱟᱱ ᱜᱮ ᱟᱫᱚ ᱚᱱᱠᱟ ᱵᱷᱟᱜᱮ ᱠᱟᱹᱢᱤᱭᱟᱢ ᱛᱚᱵᱮᱱᱟᱥᱮ ᱦᱮᱸ ᱵᱟᱝ᱾
ᱦᱮᱸ ᱦᱮᱸ᱾
ᱱᱟᱦᱟᱜ ᱫᱤᱱ ᱨᱮ ᱜᱮᱛᱩ ᱟᱢ ᱵᱷᱟᱜᱤᱢ ᱠᱟᱹᱢᱤ ᱢᱟ ᱟᱻ ᱦᱚᱭ ᱛᱚ ᱵᱟᱠᱚ ᱞᱟᱹᱭ ᱵᱟᱲᱟᱭᱟ ᱪᱮᱫ ᱦᱚᱸ ᱩᱱᱟᱹᱜ᱾ ᱟᱢ ᱵᱟᱹᱲᱤᱡ ᱠᱟᱹᱢᱤ ᱢᱮ ᱡᱟᱹᱥᱛᱤ ᱠᱚ ᱨᱚᱲ ᱢᱮᱭᱟ᱾ ᱟᱹᱰᱤ ᱡᱮ ᱫᱤᱥᱚᱢ ᱫᱩᱱᱤᱭᱟᱹ ᱨᱮᱢ ᱯᱟᱥᱱᱟᱜ-ᱟ ᱜᱚᱢᱠᱮ ᱵᱩᱡᱷᱩᱣ ᱠᱮᱜᱟᱢ ᱾ ᱡᱚᱠᱷᱚᱱ ᱟᱢᱻ ᱱᱚᱝᱠᱟ ᱜᱮᱢ ᱠᱟᱹᱢᱤᱭᱟ ᱥᱮ ᱾